ᱦᱮᱸ ᱦᱮᱞᱳ ᱜᱚᱝᱠᱮ ᱡᱚᱦᱟᱨ ᱜᱮ ᱦᱮᱸ ᱜᱚᱢᱠᱮ ᱡᱚᱦᱟᱨ ᱜᱮ ᱡᱚᱦᱟᱨ ᱜᱮ
ᱚ ᱦᱮᱸ ᱡᱚᱦᱟᱨ ᱜᱮ ᱰᱤᱥᱴᱟᱵ ᱫᱟᱭ ᱛᱚ ᱚᱱᱟᱜ ᱢᱮᱱᱮᱫ ᱠᱟᱱ ᱛᱟᱦᱮᱸᱱᱟ ᱟᱨᱠᱤ
ᱚ ᱟᱪᱪᱷᱟ ᱟᱪᱷᱟ ᱟᱪᱪᱷᱟ ᱟᱪᱪᱷᱟ ᱟᱪᱪᱷᱟ
ᱚᱻ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ ᱱᱤᱛᱚᱜ ᱫᱚ
ᱱᱚᱜᱼᱚᱭ ᱱᱤᱛᱳᱜ ᱫᱚ ᱱᱚᱜᱚᱭ ᱩᱛᱩ ᱠᱚ ᱤᱥᱤᱱ ᱦᱩᱭ ᱠᱟᱱᱟ ᱟᱫᱚ ᱢᱟᱱᱮ ᱮᱜᱟᱨᱚ ᱢᱤᱫ ᱦᱚᱲ ᱛᱮ ᱢᱤᱱᱤᱴ ᱢᱤᱫ ᱥᱟᱶ ᱛᱮᱞᱮ ᱡᱚᱢᱟ ᱚᱱᱟ ᱜᱮ ᱡᱚᱢ ᱟᱞᱮ ᱢᱤᱫ ᱜᱷᱟᱹᱲᱤ ᱯᱚᱨ
ᱚ ᱟᱫᱚ ᱟᱹᱞᱤᱧ ᱫᱚᱞᱤᱧ ᱠᱟᱹᱴᱤᱡ ᱞᱤᱧ ᱢᱟᱲᱟᱝ ᱜᱚᱫ ᱠᱮᱫᱟ ᱟᱨᱠᱤ ᱡᱚᱢ ᱵᱟᱲᱟ ᱠᱚᱫᱚ ᱟᱹᱞᱤᱧ ᱫᱚᱞᱤᱧ ᱠᱚᱢᱯᱞᱤᱴ ᱦᱟᱛᱟᱲ ᱠᱟᱫᱟ ᱛᱮᱦᱤᱧ ᱞᱮᱠᱟ ᱫᱚ ᱚ
ᱟᱪᱪᱷᱟ ᱟᱪᱪᱷᱟ
ᱟᱪᱪᱷᱟ ᱱᱮᱛᱟᱨ ᱫᱚ ᱛᱟᱦᱚᱞᱮ ᱦᱟᱹᱠᱩ ᱥᱮᱸᱫᱽᱨᱟ ᱠᱚᱫᱚ ᱵᱤᱱ ᱪᱟᱞᱟᱣ ᱵᱟᱲᱟᱜ ᱠᱟᱱᱟ ᱥᱮ ᱵᱟᱝ ᱫᱚᱢᱮ ᱫᱟᱜ ᱡᱟᱹᱯᱩᱫ ᱫᱤᱱ ᱥᱮᱴᱮᱨ ᱟᱠᱟᱱᱟ ᱛᱚ
ᱦᱮᱸ ᱱᱚᱜᱼᱚᱭ ᱫᱟᱜ ᱡᱟᱹᱯᱩᱫ ᱫᱚ ᱦᱟᱹᱠᱩ ᱥᱮᱸᱫᱽᱨᱟ ᱫᱚᱢᱮ ᱪᱟ ᱦᱩᱭᱩᱜ ᱠᱟᱱᱟ ᱢᱟᱱᱮ ᱵᱟᱹᱫ ᱵᱟᱹᱭᱦᱟᱹᱲ ᱠᱷᱚᱱ ᱫᱚᱢᱮ ᱫᱟᱜ ᱠᱚ ᱞᱤᱸᱡᱤᱜ ᱠᱟᱱᱟ ᱛᱟᱦᱞᱮ ᱢᱚᱥᱟᱨᱤ ᱠᱚ ᱜᱷᱩᱱᱤ ᱠᱚ ᱫᱚᱢᱮ ᱚᱰᱟᱣ ᱵᱟᱲᱟ ᱠᱚ ᱦᱩᱭᱩᱜ ᱠᱟᱱᱟ ᱦᱳᱭ ᱥᱮ ᱟᱫᱚ ᱦᱳᱭ ᱟᱫᱚ ᱚᱱᱟ ᱦᱟᱹᱠᱩ ᱠᱚ ᱡᱷᱟᱹᱞᱤ ᱵᱟᱲᱟ ᱠᱚ ᱦᱩᱭᱩᱜ ᱠᱟᱱᱟ ᱛᱟᱨᱯᱚᱨ ᱡᱟᱦᱟᱸ ᱡᱚᱠᱷᱚᱱ ᱠᱷᱮᱛ ᱠᱚᱠᱚ ᱥᱤᱭᱮᱫᱟ ᱥᱮ ᱟᱫᱚ ᱤᱭᱟᱹ ᱛᱚ ᱠᱷᱮᱛ ᱠᱷᱮᱛ ᱠᱚ ᱠᱚ ᱥᱤᱭᱮᱫᱟ ᱚᱱᱟ ᱥᱤ ᱛᱟᱭᱚᱢ ᱛᱟᱭᱚᱢ ᱛᱮ ᱦᱟᱹᱠᱩ ᱠᱚ ᱠᱚ ᱨᱟᱠᱟᱵ ᱠᱟᱱᱟ ᱩᱱᱠᱩ ᱦᱟᱞᱟᱝ ᱵᱟᱲᱟᱭᱮᱫ ᱠᱚᱣᱟ ᱦᱟᱹᱠᱩ ᱠᱚ
ᱦᱮᱸ ᱜᱚᱢᱠᱮ ᱛᱟᱦᱞᱮ ᱟᱯᱮ ᱫᱚ ᱪᱮᱫ ᱞᱮᱠᱟ ᱦᱟᱹᱠᱩ ᱠᱚᱯᱮ ᱥᱮᱸᱫᱽᱨᱟᱭᱮᱫ ᱠᱚᱣᱟ ᱥᱮ ᱵᱟᱝ
ᱦᱮᱸ ᱟᱞᱮ ᱥᱮᱫ ᱦᱚᱸ ᱚᱱᱠᱟ ᱟᱵᱤᱱ ᱡᱟᱦᱟᱸ ᱞᱮᱠᱟ ᱵᱤᱱ ᱢᱮᱱ ᱠᱮᱫᱼᱟ ᱟᱬᱜᱚᱢ ᱛᱟᱭᱚᱢ ᱛᱟᱭᱚᱢ ᱠᱚᱨᱮ ᱫᱚᱢᱮ ᱦᱟᱹᱠᱩ ᱠᱚᱠᱚ ᱪᱟᱯᱮ ᱵᱟᱲᱟᱜ ᱠᱟᱱᱟ ᱦᱚ ᱩᱱᱠᱩ ᱠᱚ ᱥᱟᱵ ᱵᱟᱲᱟ ᱦᱩᱭᱩᱜ ᱠᱟᱱᱟ ᱟᱨᱠᱤ ᱥᱤᱭᱳᱜ ᱥᱤᱭᱳᱜ ᱛᱮᱫᱚ ᱟᱫᱚ ᱱᱤᱛᱳᱜ ᱫᱚ ᱠᱟᱹᱢᱤ ᱦᱚᱲ ᱛᱚ ᱡᱮ ᱚᱱᱠᱟ ᱤᱭᱟᱹ ᱵᱷᱟᱵ ᱛᱮᱫᱚ ᱦᱟᱹᱠᱩ ᱥᱟᱵ ᱫᱚ ᱱᱤᱛᱚᱜ ᱫᱚ ᱵᱟᱝ ᱦᱩᱭᱩᱜ ᱠᱟᱱᱟ ᱟᱫᱚ ᱦᱳᱭ ᱡᱟᱦᱟᱸ ᱦᱩᱭᱩᱜ ᱠᱟᱱ ᱨᱮᱦᱚᱸ ᱡᱟᱦᱟᱸ ᱠᱚᱨᱮ ᱫᱟᱜ ᱟᱨᱠᱤ ᱡᱚᱨᱚᱜ ᱠᱟᱱᱟ ᱟᱬᱜᱚᱱ ᱠᱟᱱᱟ ᱟᱲᱮ ᱠᱷᱚᱱ ᱛᱚ ᱚᱱᱟ ᱠᱚᱨᱮᱫ ᱟᱭᱩᱵ ᱟᱹᱭᱩᱵ ᱚᱱᱟ ᱡᱟᱞ ᱠᱚ ᱜᱷᱩᱜᱤ ᱠᱚ ᱯᱟᱴᱟ ᱠᱚ ᱡᱟᱦᱟᱸ ᱵᱚᱱ ᱢᱮᱱ ᱮᱫᱟ ᱛᱚ ᱚᱱᱟᱠᱚ ᱚᱰᱟᱣ ᱦᱚᱴᱚ ᱠᱟᱜ ᱦᱩᱭᱩᱜ ᱠᱟᱱᱟ ᱟᱨ ᱛᱟᱨᱯᱚᱨᱮᱨ ᱫᱤᱱ ᱥᱮᱛᱟᱜ ᱵᱮᱲᱟ ᱟᱹᱜᱩᱭ ᱦᱩᱭᱩᱜ ᱠᱟᱱᱟ ᱡᱟᱜᱮ ᱡᱷᱟᱹᱞᱤ ᱵᱟᱲᱟᱜ ᱠᱟᱱᱟ ᱠᱚ ᱟᱨᱠᱤ ᱩᱛᱩ ᱡᱚᱢ ᱞᱮᱠᱟ ᱫᱚ ᱤᱝᱠᱟᱹ ᱟᱨᱠᱤ
ᱦᱮᱸ
ᱦᱩᱸ
ᱦᱳᱭ ᱛᱟᱦᱚᱞᱮ ᱜᱚᱝᱠᱮ ᱩᱱᱠᱩ ᱡᱚᱠᱷᱚᱱ ᱢᱟᱱᱮ ᱡᱟᱦᱟᱸ ᱩᱛᱩ ᱡᱚᱢ ᱞᱮᱠᱟ ᱠᱚ ᱡᱷᱟᱹᱞᱤᱜ ᱠᱟᱱᱟ ᱦᱳᱭᱥᱮ ᱟᱹᱫᱚ ᱩᱛᱩ ᱡᱚᱢ ᱮ ᱡᱚᱠᱷᱚᱱ ᱡᱩᱫᱤ ᱠᱚ ᱵᱤᱥᱤ ᱜᱮᱭᱟ ᱛᱟᱦᱚᱞᱮ ᱟᱯᱮ ᱫᱚᱯᱮ ᱪᱮᱫ ᱞᱮᱠᱟ ᱠᱚ ᱜᱮᱭᱟ ᱢᱟᱱᱮ ᱵᱷᱟᱹᱡᱤ ᱠᱟᱛᱮᱫ ᱯᱮ ᱫᱚᱦᱚ ᱠᱟᱠᱚᱜᱮᱭᱟ ᱥᱮ ᱢᱟᱱᱮ ᱤᱭᱟᱹ ᱨᱚᱦᱚᱲ ᱠᱚᱣᱟᱯᱮ ᱥᱮ ᱪᱮᱫᱚ ᱞᱮᱠᱟ
ᱵᱟᱝ ᱟᱫᱚ ᱡᱩᱫᱤ ᱚᱱᱠᱟ ᱵᱚᱲᱚ ᱧᱚᱜ ᱠᱚᱫᱚ ᱵᱷᱟᱹᱡᱤ ᱵᱟᱲᱟ ᱠᱟᱛᱮᱫ ᱫᱚᱦᱚ ᱵᱟᱲᱟ ᱠᱟᱛᱮᱫ ᱫᱚᱦᱚ ᱵᱟᱲᱟ ᱠᱟᱠᱚᱣᱟᱞᱮ ᱟᱨᱠᱤ ᱡᱚᱛᱚ ᱯᱚᱨᱚᱵ ᱜᱟᱯᱟ ᱢᱮᱭᱟᱝ ᱫᱷᱟᱹᱵᱤᱡ ᱠᱚ ᱡᱚᱢ ᱵᱟᱲᱟ ᱠᱟᱠᱚ ᱜᱟᱱᱚᱜ ᱢᱟ ᱟᱨ ᱡᱟᱦᱟᱸᱭ ᱠᱚ ᱩᱱᱠᱩ ᱠᱟᱴᱤᱡ ᱧᱚᱜ ᱦᱟᱠᱩ ᱟᱨᱠᱤ ᱯᱩᱴᱷᱤ ᱦᱟᱹᱠᱩ ᱡᱟᱦᱟᱸᱭ ᱞᱩᱞᱦᱤ ᱦᱟᱹᱠᱩ ᱵᱚᱱᱼᱼ ᱢᱮᱛᱟ ᱠᱚ ᱠᱟᱱ ᱫᱚ ᱚᱱᱠᱟᱱ ᱠᱚ ᱦᱟᱹᱠᱩ ᱠᱩᱫᱚ ᱟᱞᱮᱫ ᱫᱚ ᱢᱟᱱᱮ ᱛᱟᱥᱮ ᱠᱟᱛᱮᱫ ᱡᱟᱦᱟᱸᱭ ᱨᱚᱦᱚᱲ ᱦᱟ. ᱠᱩ ᱵᱚᱱ ᱢᱮᱱᱮᱫ ᱠᱚᱣᱟ ᱛᱚ ᱚᱱᱠᱟ ᱠᱟᱛᱮᱫ ᱛᱟᱥᱮ ᱠᱟᱛᱮᱜ ᱨᱚᱦᱚᱲ ᱠᱚᱳᱟᱞᱮ ᱛᱚ ᱯᱚᱨᱚᱵᱚᱨᱛᱤ ᱠᱟᱞᱨᱮ ᱟᱨᱠᱤ ᱮᱴᱟᱜ ᱫᱤᱱ ᱠᱚ ᱨᱮᱭᱟᱲ ᱫᱤᱱ ᱠᱚ ᱥᱮᱴᱮᱨᱚᱜ-ᱟ ᱡᱚᱠᱷᱚᱱ ᱛᱚᱠᱷᱚᱱ ᱟᱨᱤ ᱩᱛᱩ ᱠᱚᱨᱮᱞᱮ ᱢᱮᱥᱟ ᱵᱟᱲᱟ ᱠᱚᱣᱟ ᱠᱟᱹᱴᱤᱡ ᱥᱚᱲᱚᱢ ᱧᱚᱜ ᱠᱚ ᱵᱩᱡᱷᱟᱹᱜ ᱜᱮᱭᱟ ᱟᱨᱠᱤ ᱛᱚ ᱟᱯᱮ ᱥᱮᱫ ᱫᱚ ᱪᱮᱫ ᱞᱮᱠᱟ ᱠᱷᱜᱚᱭ ᱯᱮ ᱟᱯᱮ ᱥᱮᱫ ᱫᱚ
ᱦᱮᱸ ᱟᱞᱮᱥᱮᱫ ᱚᱱᱠᱟ ᱜᱮ ᱡᱟᱦᱟᱸᱭ ᱥᱮᱬᱟ ᱡᱚ ᱩᱱᱠᱩ ᱠᱚᱫᱚ ᱟᱫᱚ ᱵᱷᱟᱡᱟ ᱠᱟᱛᱮᱜ ᱞᱮ ᱫᱚᱦᱚ ᱠᱟᱠᱚ ᱜᱤᱭᱟ
ᱟᱪᱷᱟ ᱟᱪᱷᱟ
ᱴᱤᱯᱤᱱ ᱩᱯᱤᱱ ᱠᱚᱨᱮᱞᱮ ᱵᱟᱭ ᱫᱚᱦᱚ ᱠᱟᱠᱚ ᱜᱮᱭᱟ ᱟᱨ ᱩᱱᱠᱩ ᱡᱟᱦᱟᱸᱭ ᱠᱚ ᱢᱟᱱᱮ ᱯᱩᱴᱷᱤ ᱰᱟᱹᱲᱠᱟᱹ ᱨᱮᱲᱮᱫ ᱦᱩᱭᱥᱮ ᱱᱩᱠᱩ ᱦᱟᱠᱠᱩᱠᱫᱚ ᱩᱱᱠᱩ ᱦᱟᱹᱠᱩ ᱠᱚᱫᱚ ᱟᱫᱚᱢ ᱞᱮ ᱨᱚᱦᱚᱲ ᱠᱚᱣᱟᱞᱮ ᱟᱫᱚ ᱟᱫᱚᱢ ᱞᱮ ᱡᱷᱟᱠᱟ ᱞᱮᱠᱟᱱᱟᱜ ᱚᱱᱮ ᱢᱟᱫ ᱨᱮᱱᱟᱜ ᱜᱮ ᱚᱱᱠᱟ ᱤᱭᱟᱹ ᱛᱟᱦᱮᱱᱟ ᱢᱟᱱᱮ ᱫᱟᱜ ᱛᱟᱦᱮᱱᱟ ᱜᱟᱞᱟᱝ ᱛᱟᱦᱮᱱᱟ ᱛᱚ ᱚᱱᱟᱜᱤ ᱫᱟᱨᱮᱜᱮ ᱤᱭᱟᱹ ᱠᱚᱞᱮ ᱮᱢᱟᱜ-ᱟ ᱠᱷᱚᱲ ᱠᱚᱞᱮ ᱮᱢᱟᱜ ᱜᱮᱭᱟ ᱦᱳᱭᱥᱮ ᱠᱷᱚᱲ ᱠᱚ ᱮᱢ ᱠᱟᱛᱮ ᱚᱱᱟ ᱪᱮᱛᱟᱱ ᱨᱮ ᱩᱱᱠᱩ ᱦᱟᱹᱠᱠᱩ ᱞᱮ ᱛᱟᱥᱮ ᱠᱚᱣᱟ ᱟᱨ ᱚᱱᱟ ᱪᱩᱞᱦᱟᱹ ᱪᱮᱛᱟᱱ ᱨᱮᱞᱮ ᱛᱚᱞ ᱠᱟᱜ ᱜᱮᱭᱟ ᱦᱣᱥᱮ ᱡᱟᱛᱮ ᱟᱨ ᱞᱟᱛᱟᱨ ᱥᱮᱫ ᱠᱷᱚᱱ ᱡᱮᱢᱚᱱ ᱚᱱᱟ ᱮᱞᱟᱝ ᱠᱚ ᱧᱟᱢ ᱢᱟ ᱟᱨ ᱚᱱᱠᱟ ᱚᱱᱠᱟ ᱩᱞᱴᱟᱹᱣ ᱵᱟᱲᱟ ᱠᱚᱣᱟᱞᱮ ᱟᱨ ᱚᱱᱠᱟᱛᱮ ᱦᱟᱹᱠᱩ ᱠᱚᱫᱚᱞᱮ ᱨᱚᱦᱚᱲ ᱠᱚᱜᱮᱭᱟ ᱟᱨ ᱟᱯᱮᱫ ᱫᱚ ᱪᱮᱫ ᱞᱮᱠᱟ ᱠᱟᱛᱮᱫᱯᱮ ᱨᱚᱦᱚᱲ ᱠᱚᱜᱮᱭᱟ
ᱦᱮᱸ ᱟᱞᱮ ᱦᱚᱸ ᱨᱚᱦᱚᱲ ᱫᱚ ᱚᱱᱠᱟ ᱞᱮ ᱨᱚᱦᱚᱲ ᱵᱟᱲᱟ ᱠᱚᱜᱮᱭᱟ ᱠᱟᱹᱴᱤᱡ ᱧᱚᱜ ᱠᱚᱫᱚ ᱚᱱᱠᱟ ᱠᱟ ᱠᱟᱛᱮᱜ ᱞᱮ ᱠᱟᱴᱤᱡ ᱧᱜᱚ ᱠᱚᱫᱚ ᱠᱟᱛᱮ ᱞᱮ ᱨᱦᱚᱭᱠᱚᱳ-ᱟ ᱡᱟᱦᱟᱸ ᱟᱵᱤᱱ ᱵᱤᱱ ᱞᱟᱹᱭ ᱠᱮᱫᱟ ᱡᱮ ᱯᱟᱴᱟ ᱪᱮᱛᱟᱱᱨᱮ ᱛᱟᱥᱮ ᱠᱟ ᱠᱟᱛᱮᱫ ᱟᱨᱠᱤ ᱵᱩᱥᱩᱯ ᱠᱚ ᱮᱢ ᱠᱟᱛᱮᱫ ᱚᱱᱠᱟ ᱠᱟ ᱠᱟᱛᱮᱫ ᱞᱮ ᱨᱚᱦᱚᱲ ᱵᱟᱲᱟ ᱠᱚᱜᱮᱭᱟ ᱟᱨ ᱡᱟᱦᱟᱸ ᱡᱩᱫᱤ ᱠᱟᱹᱴᱤᱡ ᱵᱚᱲᱚ ᱧᱚᱜ ᱦᱟᱠᱩᱸ ᱞᱮ ᱨᱚᱦᱚᱲ ᱠᱚᱣᱟ ᱠᱷᱟᱹᱞᱤ ᱩᱱᱠᱩ ᱫᱚ ᱥᱤᱛᱩᱝ ᱞᱮ ᱛᱟᱥᱮ ᱠᱟ ᱠᱚᱣᱟᱹ ᱵᱟᱹᱞᱤ ᱪᱮᱛᱟᱱ ᱠᱚᱨᱮ ᱛᱟᱥᱮ ᱵᱟᱲᱟ ᱠᱟᱠᱚᱣᱟ ᱟᱨ ᱠᱟᱹᱴᱤᱡ ᱠᱚ ᱜᱚᱥᱚ ᱧᱚᱜ ᱞᱮᱱᱠᱷᱟᱱ ᱟᱫᱚ ᱩᱱᱠᱩ ᱫᱚ ᱡᱟᱦᱱᱟᱜ ᱛᱮᱞᱮ ᱠᱷᱠ ᱛᱮᱞᱮ ᱞᱤᱱ ᱠᱚᱣᱟ ᱟᱨᱠᱤ ᱠᱤᱱᱵᱟ ᱞᱮᱵᱮᱫ ᱠᱚᱣᱟᱞᱮ ᱡᱟᱛᱮ ᱞᱟᱡ ᱠᱚ ᱩᱰᱩᱠᱚᱜ ᱛᱟᱠᱚ ᱢᱟ ᱮᱸᱰᱮᱠᱷᱟᱱ ᱫᱚ ᱩᱱᱠᱩᱣᱟᱜ ᱥᱚᱴᱟᱜ ᱠᱟᱹᱴᱤᱡ ᱠᱚᱢᱚᱜ-ᱟ ᱛᱚ ᱚᱱᱠᱟ ᱠᱟᱛᱮ ᱛᱮᱫ ᱥᱮᱬᱟ ᱧᱚᱜ ᱠᱚᱫᱚᱞᱮ ᱟᱨᱠᱤᱞᱮ ᱨᱚᱦᱚᱲ ᱵᱟᱲᱟ ᱠᱚᱣᱟ ᱟᱨᱠᱤ ᱦᱮᱸ
ᱦᱮᱸ
ᱦᱮᱸ
ᱟᱫᱚ ᱜᱚᱝᱠᱮ ᱛᱟᱦᱚᱞᱮ
ᱦᱮᱸ
ᱥᱚᱢᱚᱭ ᱠᱚᱫᱚ ᱥᱮ ᱥᱮᱸᱫᱽᱨᱟ ᱢᱚᱫᱽᱮ ᱫᱚ ᱟᱫᱚ ᱱᱚᱜ-ᱚᱭ ᱡᱮᱢᱚᱱ ᱤᱭᱮ ᱱᱩᱠᱩ ᱵᱤᱧ ᱠᱚ ᱡᱮᱢᱚᱱ ᱵᱤᱧ ᱠᱤᱫᱤᱧ ᱠᱚ ᱡᱮᱢᱚᱱ ᱱᱤᱛᱚᱜ ᱫᱚ ᱵᱷᱩᱜᱟᱹᱜ ᱠᱚ ᱡᱚᱛᱚ ᱫᱟᱜ ᱛᱮ ᱞᱮᱯᱮᱡᱚᱜ ᱠᱟᱱᱟ ᱛᱚ ᱦᱮᱸᱥᱮ ᱫᱟᱜ ᱛᱮ ᱯᱮᱨᱮᱡᱚᱜ ᱠᱟᱱᱟ ᱛᱟᱦᱞᱮ ᱡᱟᱦᱟᱸᱭ ᱠᱩ ᱵᱤᱧ ᱠᱤᱫᱤᱧ ᱠᱚᱠᱚ ᱨᱟᱠᱟᱵ ᱠᱟᱱᱟ ᱦᱳᱭᱥᱮ ᱩᱱᱠᱩ ᱫᱚ ᱟᱫᱚ ᱯᱮ ᱪᱤᱠᱟᱹ ᱠᱚᱜᱮᱭᱟ ᱡᱟᱦᱟᱸᱭ ᱚᱲᱟᱜ ᱥᱮᱫ ᱡᱟᱦᱟᱸᱭ ᱠᱚᱠᱚ ᱨᱟᱠᱟᱵ ᱠᱟᱱᱟ᱾ ᱟᱫᱚ ᱩᱱᱠᱩ ᱠᱚᱫᱚ ᱟᱫᱚ ᱯᱮ ᱪᱤᱠᱟᱹ ᱠᱚᱜᱮᱭᱟ?
ᱟᱫᱚ ᱡᱟᱦᱟᱸᱭ ᱠᱚ ᱵᱤᱧ ᱠᱤᱫᱤᱧ ᱠᱚᱫᱚ ᱵᱚᱛᱚᱨᱟᱱ ᱡᱤᱱᱤᱥ ᱠᱟᱱᱟ ᱠᱚᱥᱮ ᱟᱫᱚ ᱩᱱᱠᱩ ᱠᱚᱫᱚ ᱡᱩᱫᱤ ᱚᱲᱟᱜ ᱥᱮᱫ ᱠᱚ ᱥᱮᱴᱮᱨᱚᱜ ᱠᱷᱟᱱ ᱫᱚ ᱩᱱᱠᱩ ᱠᱚᱫᱚ ᱞᱟᱜᱟ ᱜᱤᱰᱤ ᱦᱩᱭᱩᱜ-ᱟ ᱟᱨᱠᱤ ᱚᱲᱟᱜ ᱠᱚᱨᱮ ᱫᱚ ᱩᱱᱠᱩᱣᱟᱜ ᱡᱟᱭᱜᱟ ᱠᱚᱨᱮ ᱡᱟᱦᱟᱸᱥᱮᱫ ᱟᱨᱠᱤ ᱚᱱᱛᱮ ᱠᱩᱞ ᱠᱟᱠᱚ ᱦᱩᱭᱩᱜ-ᱟ ᱠᱟᱨᱚᱱ ᱚᱲᱟᱜ ᱠᱚᱨᱮ ᱛᱚ ᱩᱱᱠᱩ ᱫᱚ ᱟᱥᱨᱚᱭ ᱮᱢᱟ ᱠᱚ ᱠᱷᱟᱱ ᱫᱚ ᱵᱟᱝ ᱜᱟᱱᱚᱜ-ᱟ ᱢᱤᱫᱴᱟᱝ ᱟᱹᱰᱤ ᱢᱟᱨᱟᱝ ᱨᱤᱠᱥ ᱨᱮᱱᱟᱜ ᱵᱮᱯᱟᱨ ᱢᱮᱱᱟᱜ-ᱟ ᱥᱮ ᱛᱚ ᱚᱱᱟᱛᱮ ᱟᱫᱚ ᱩᱱᱠᱩ ᱠᱚᱫᱚ ᱟᱫᱚ ᱱᱮᱛᱟᱨ ᱫᱚ ᱚᱲᱟᱜ ᱠᱚᱨᱮ ᱚᱱᱟᱛᱮ ᱯᱷᱤᱱᱟᱭᱮᱞ ᱴᱮᱱᱟᱭᱮᱞ ᱠᱚ ᱮᱢᱟᱜ ᱦᱩᱭᱩᱜ ᱠᱟᱱᱟ ᱟᱨᱠᱤ ᱚᱲᱟᱜ ᱫᱷᱟᱨᱮ ᱫᱷᱟᱨᱮ ᱠᱚᱛᱮ᱾ ᱡᱟᱛᱮ ᱚᱱᱠᱟᱱ ᱠᱚ ᱵᱤᱧ ᱠᱤᱨᱤᱧ ᱠᱚ ᱵᱟᱠᱚ ᱵᱚᱞᱚ ᱫᱟᱲᱮᱭᱟᱜ ᱚᱲᱟᱜ ᱠᱚ᱾
ᱟᱪᱷᱟ ᱟᱪᱷᱟ ᱦᱳᱭ᱾ ᱦᱳᱭ ᱟᱨ ᱟᱞᱮ ᱥᱮᱫ ᱦᱚᱸ ᱜᱚᱝᱠᱮ ᱚᱱᱠᱟ ᱢᱟᱱᱮ ᱵᱤᱧ ᱠᱤᱫᱤᱧ ᱠᱚᱠᱚ ᱨᱟᱠᱟᱵ ᱠᱟᱱᱟ᱾ ᱦᱳᱭ ᱥᱮ ᱟᱫᱚ ᱨᱟᱠᱟᱵ ᱠᱟᱱ ᱠᱷᱟᱱ ᱠᱚ ᱟᱫᱚ ᱡᱚᱠᱷᱚᱱ ᱚᱲᱟᱜ ᱟᱹᱰᱤ ᱡᱟᱯᱟᱜ ᱠᱚ ᱦᱤᱡᱩᱜ ᱠᱟᱱᱟ᱾ ᱦᱚᱭ ᱛᱚ ᱦᱚᱭ ᱛᱚ ᱚᱲᱟᱜ ᱨᱮᱜᱮ ᱡᱚᱫᱤ ᱠᱚ ᱵᱚᱞᱚᱱ ᱠᱟᱱᱟ ᱟᱫᱚ ᱟᱫᱚ ᱚᱱᱮ ᱩᱱᱫᱚ ᱟᱫᱚ ᱯᱷᱳᱱ ᱟᱠᱚ ᱠᱟᱱᱟᱞᱮ ᱩᱱᱠᱩ ᱡᱟᱦᱟᱸᱭ ᱩᱱᱠᱩ ᱦᱮᱱᱟᱜ ᱠᱚᱣᱟ ᱵᱤᱧ ᱥᱟᱥᱟᱵ ᱦᱚᱲ ᱠᱚ ᱦᱳᱭ ᱥᱮ ᱩᱱᱠᱩ ᱠᱚᱞᱮ ᱯᱷᱳᱱ ᱟᱠᱚ ᱠᱟᱱᱟ ᱡᱮ ᱱᱚᱝᱠᱟ ᱱᱚᱝᱠᱟ ᱡᱮ ᱚᱲᱟᱜ ᱨᱮ ᱵᱤ ᱠᱚ ᱵᱚᱞᱚ ᱟᱠᱟᱫ ᱞᱮᱭᱟ ᱥᱮ ᱪᱮᱫ ᱞᱮᱠᱟ ᱛᱟᱦᱮ ᱩᱱᱠᱩ ᱦᱚᱸ ᱟᱹᱰᱤ ᱞᱚᱜᱚᱱ ᱜᱮᱠᱚ ᱦᱤᱡᱩᱜ ᱠᱟᱱᱟ ᱦᱳᱭ ᱥᱮ ᱟᱫᱚ ᱠᱚ ᱤᱫᱤᱭᱮᱫ ᱠᱚᱣᱟ᱾ ᱟᱫᱚ ᱟᱠᱚ ᱦᱚᱭᱛᱚ ᱚᱠᱟ ᱵᱤᱨ ᱥᱮᱫ ᱨᱮᱠᱚ ᱟᱲᱟᱜ ᱜᱤᱲᱤ ᱠᱟᱠᱚᱣᱟ᱾ ᱦᱮᱸᱪᱮ ᱟᱫᱚ ᱱᱚᱣᱟ ᱜᱮ ᱮᱠᱢᱟᱛᱨᱚ ᱵᱷᱟᱜᱤᱜᱼᱟ᱾ ᱦᱮᱸ ᱥᱮ? ᱡᱮ ᱞᱟᱜᱟ ᱜᱤᱰᱤ ᱦᱚᱸ ᱴᱷᱤᱠ ᱜᱮᱭᱟ ᱦᱳᱭᱥᱮ ᱞᱟᱜᱟ ᱜᱤ ᱦᱚᱸ ᱴᱷᱤᱠ ᱜᱮᱭᱟ ᱟᱨ ᱵᱟᱝᱠᱷᱟᱱ ᱩᱱᱠᱩ ᱡᱟᱦᱟᱸᱭ ᱵᱤᱧ ᱥᱟᱵ ᱦᱚᱲ ᱩᱱᱠᱩ ᱯᱷᱳᱱ ᱛᱮ ᱦᱚᱦᱚ ᱦᱚᱪᱚ ᱠᱚ ᱢᱟᱱᱮ ᱦᱚᱦᱚ ᱟᱠᱚ ᱦᱩᱭᱩᱜᱼᱟ ᱟᱨ ᱛᱟᱨᱯᱚᱨ ᱟᱫᱚ ᱩᱱᱠᱩ ᱡᱮᱢᱚᱱ ᱥᱟᱵ ᱠᱟᱛᱮ ᱠᱚ ᱤᱫᱤ ᱠᱚᱢᱟ ᱦᱳᱭ ᱥᱮ ᱟᱨ ᱱᱚᱣᱟ ᱟᱫᱚ ᱜᱚᱡ ᱠᱚᱫᱚ ᱦᱚᱭᱛᱚ ᱵᱟᱝ ᱵᱷᱟᱜᱤ ᱜᱮᱭᱟ ᱢᱟᱱᱮ ᱵᱤᱧ ᱠᱚ ᱜᱚᱡ ᱫᱚ ᱱᱚᱣᱟ ᱵᱷᱤᱛᱚᱨᱤ ᱨᱮ ᱟᱹᱵᱤᱱ ᱪᱮᱫ ᱞᱮᱠᱟ, ᱪᱮᱫ ᱟᱵᱤᱱᱟᱜ ᱢᱚᱛᱟᱢᱚᱛ ᱪᱮᱫ ᱞᱮᱠᱟ, ᱡᱮ ᱵᱤᱧ ᱜᱚᱡ ᱠᱚ ᱵᱷᱟᱜᱮᱭᱟ?
ᱦᱮᱸ ᱟᱹᱞᱤᱧ ᱦᱚ ᱱᱚᱣᱟ ᱜᱮᱞᱤᱧ ᱵᱟᱲᱟᱭᱟ ᱾ᱡᱟᱦᱟᱸᱭ ᱡᱤᱭᱟᱹᱞᱤ ᱡᱩᱫᱤ ᱟᱢᱟᱜ ᱟᱢᱤᱡ ᱡᱚᱢᱤᱫ ᱞᱟᱹᱜᱤᱫ ᱮᱢ ᱜᱚᱡᱮᱭᱟ ᱛᱟᱦᱚᱞᱮ ᱩᱱᱤ ᱫᱚ ᱴᱷᱤᱠ ᱜᱮᱭᱟ ᱠᱤᱱᱛᱩ ᱡᱟᱦᱟᱸᱭ ᱡᱩᱫᱤ ᱜᱚᱡ ᱪᱤᱠᱟᱹᱛᱮᱢ ᱜᱤᱰᱤᱭᱼᱟ ᱚᱱᱟ ᱫᱚ ᱯᱟᱯ ᱞᱮᱠᱟ ᱦᱳᱭ ᱫᱟᱲᱮᱭᱟᱜᱼᱟ ᱟᱨᱠᱤ ᱡᱟᱦᱟᱸ ᱠᱚ ᱟᱸᱡᱚᱢ ᱵᱟᱲᱟ ᱦᱳᱭ ᱠᱟᱱᱟ ᱟᱨᱠᱤ ᱠᱟᱛᱷᱟ ᱠᱚᱨᱮ ᱛᱚ ᱚᱱᱟ ᱦᱤᱥᱟᱹᱵ ᱪᱷᱟ ᱟᱞᱤᱧ ᱫᱚ ᱱᱚᱣᱟ ᱜᱮᱞᱤᱧ ᱞᱟᱹᱭᱼᱟ ᱡᱮ ᱡᱟᱦᱟᱱᱤᱡ ᱠᱟᱱ ᱜᱮ ᱟᱢ ᱫᱚ ᱡᱩᱫᱤᱢ ᱡᱚᱢᱮ ᱠᱷᱟᱱ ᱫᱚ ᱜᱚᱡᱮ ᱢᱮ ᱟᱨ ᱡᱩᱫᱤ ᱵᱟᱢ ᱡᱚᱢᱮᱭᱟ ᱛᱟᱦᱚᱞᱮ ᱩᱱᱤ ᱫᱚ ᱜᱚᱡ ᱠᱟᱛᱮ ᱠᱚᱱᱳ ᱞᱟᱵᱷ ᱵᱟᱹᱱᱩᱜᱼᱟ᱾ ᱛᱚ ᱚᱱᱠᱟᱱᱤᱡ ᱫᱚ ᱟᱹᱞᱤᱧ ᱫᱚᱞᱤᱧ ᱞᱟᱹᱭᱟ ᱞᱟᱦᱟ ᱜᱤᱰᱤ ᱠᱟᱭ ᱢᱮ ᱠᱤᱢᱵᱟ ᱡᱟᱦᱟᱸᱭ ᱩᱱᱠᱩ ᱵᱤᱧ ᱥᱟᱥᱟᱵ ᱦᱚᱲ ᱠᱚ ᱵᱮᱱ ᱞᱟᱹᱭ ᱠᱮᱫ ᱠᱚ ᱦᱤᱡᱩᱜ ᱠᱟᱱᱟ ᱠᱚ ᱛᱚ ᱚᱱᱠᱟᱱ ᱠᱚ ᱦᱮᱡ ᱠᱟᱛᱮᱫ ᱩᱱᱠᱩ ᱫᱚᱠᱚ ᱤᱫᱤ ᱞᱮᱠᱚ ᱠᱷᱟᱱ ᱜᱮ ᱩᱱᱠᱩ ᱫᱚ ᱵᱷᱟᱜᱮ ᱛᱟᱠᱚᱣᱟ ᱟᱨᱠᱤ ᱚᱱᱟ ᱠᱚᱫᱚ ᱵᱟᱠᱷᱟᱱ ᱫᱚ ᱟᱨ ᱱᱤᱡᱮ ᱛᱮᱫᱚ ᱥᱟᱵ ᱵᱟᱲᱟ ᱵᱤᱧ ᱠᱚᱫᱚ ᱥᱟᱵ ᱵᱟᱲᱟ ᱫᱚ, ᱵᱟᱝ ᱜᱟᱱᱚᱜᱼᱟ ᱥᱮ? ᱢᱤᱫᱴᱟᱝ ᱨᱤᱠᱥ ᱨᱮᱱᱟᱜ ᱵᱮᱯᱟᱨ ᱢᱮᱱᱟᱜᱼᱟ ᱡᱟᱦᱟᱸᱭ ᱠᱚ ᱯᱟᱹᱨᱠᱟᱹᱣ ᱜᱮᱭᱟ ᱾ ᱚᱱᱠᱟᱱ ᱦᱚᱲ ᱜᱚ ᱦᱮᱡ ᱠᱟᱛᱮ ᱥᱟᱵ ᱠᱟᱛᱮ ᱠᱚ ᱤᱫᱤ ᱠᱚᱣᱟ ᱛᱚ ᱚᱱᱟ ᱛᱚ ᱟᱹᱰᱤ ᱜᱟᱭᱜᱟᱱ ᱱᱟᱯᱟᱭᱚᱜᱼᱟ ᱟᱨᱠᱤ
ᱦᱳᱭ ᱦᱳᱭ ᱟᱫᱚ ᱱᱤᱡᱮ ᱠᱚ ᱥᱚᱯ ᱛᱚ ᱚᱱᱠᱟᱱᱟᱜ ᱛᱚ ᱟᱨ ᱟᱵᱳ ᱫᱚ ᱚᱵᱷᱤᱜᱽᱜᱚᱛᱟ ᱵᱟᱱᱩᱜ ᱛᱟᱵᱚᱱᱟ ᱥᱮ
ᱦᱮᱸ ᱦᱮᱸ
ᱢᱟᱱᱮ ᱠᱟᱭᱫᱟ ᱠᱚᱳᱣᱥᱚᱞ ᱦᱚᱸ ᱵᱟᱵᱚᱱ ᱵᱟᱲᱟᱭ ᱜᱮᱭᱟ ᱦᱳᱭᱥᱮ ᱞᱟᱜᱟ ᱜᱮᱵᱚᱱ ᱫᱟᱲᱮᱭᱟᱜᱼᱟ, ᱟᱨ ᱵᱟᱠᱷᱟᱱ ᱞᱚᱠᱠᱷᱚ ᱫᱟᱲᱮᱟᱭ ᱡᱮ ᱱᱚᱱ ᱚᱱᱟ ᱜᱮᱵᱚᱱ ᱫᱟᱲᱮᱭᱟᱜᱼᱟ ᱚᱱᱟ ᱠᱷᱚᱱ ᱵᱮᱥᱤ ᱫᱚ ᱟᱨ ᱵᱟᱵᱚᱱ ᱫᱟᱲᱮᱭᱟᱜᱼᱟ ᱡᱮ ᱮ ᱵᱚᱱ ᱥᱟᱵ ᱠᱟᱛᱮᱫ ᱵᱚᱱ ᱮᱴᱟᱜ ᱥᱮᱛ ᱵᱚᱱ ᱤᱫᱤᱭᱭᱟ ᱥᱮ ᱪᱮᱫ ᱦᱳᱭ ᱥᱮ
ᱦᱚᱸ
ᱟᱨ ᱜᱚᱝᱠᱮ ᱛᱟᱦᱚᱞᱮ ᱩᱱᱠᱩ ᱡᱟᱦᱟᱸᱭ ᱡᱟᱸᱢᱵᱽᱲᱳ ᱵᱤᱧ ᱠᱚ ᱢᱟᱱᱮ ᱮ ᱦᱚᱸ ᱦᱤᱡᱩᱜ ᱜᱮᱭᱟ ᱩᱱᱠᱩ ᱫᱚ ᱛᱟᱦᱚᱞᱮ ᱪᱮᱫ ᱥᱮᱸᱫᱽᱨᱟ ᱠᱚᱣᱟ ᱯᱮ ᱥᱮ, ᱩᱱᱠᱩ ᱫᱚ ᱩᱱᱠᱩ ᱦᱚᱸᱯᱮ ᱞᱟᱜᱟ ᱜᱤᱲᱤᱠᱟᱠᱚ ᱜᱮᱭᱟ᱾
ᱵᱟ ᱟᱫᱚ ᱡᱟᱸᱢᱵᱽᱲᱳ ᱡᱮᱦᱮᱛ ᱟᱵᱳ ᱫᱚᱵᱚᱱ ᱡᱚᱢ ᱵᱟᱲᱟ ᱠᱚᱜᱮᱭᱟ ᱟᱞᱮ ᱫᱚ ᱡᱟᱸᱵᱽᱩ ᱫᱚᱞᱮ ᱟᱨᱠᱤ ᱞᱮ ᱡᱚᱢ ᱵᱟᱲᱟ ᱠᱚᱜᱮᱭᱟ ᱛᱚ ᱡᱟᱦᱟᱸ ᱠᱚᱨᱮ ᱡᱟᱸᱢᱵᱽᱲᱳ ᱠᱤᱢᱵᱟ ᱦᱤᱡᱩᱜ ᱜᱮᱭᱟ ᱠᱚ, ᱠᱤᱢᱵᱟ ᱥᱮᱸᱫᱽᱨᱟ ᱠᱚᱨᱮ ᱞᱮ ᱧᱟᱢ ᱵᱟᱲᱟ ᱠᱮᱫ ᱠᱚ ᱡᱟᱢᱵᱲᱩ ᱠᱚ ᱛᱚ ᱩᱱᱠᱩ ᱫᱚᱞᱮ ᱜᱚᱡ ᱟᱹᱜᱩ ᱠᱚᱣᱟ ᱜᱚᱡ ᱟᱹᱜᱩ ᱠᱟᱛᱮᱜ ᱞᱮ ᱠᱷᱟᱞ ᱵᱟᱲᱟ ᱠᱮᱫ ᱠᱚᱣᱟ, ᱠᱷᱟᱞ ᱵᱟᱲᱟ ᱠᱟᱛᱮᱫ ᱟᱫᱚ ᱡᱟᱦᱟ ᱞᱮᱠᱟ ᱩᱛᱩ ᱵᱷᱟᱹᱡᱤ ᱞᱟᱫ ᱨᱟᱯᱟᱜ ᱠᱟᱛᱮᱜ ᱡᱟᱦᱟᱸ ᱠᱟᱛᱮ ᱡᱚᱢ ᱥᱟᱱᱟ ᱟᱨᱠᱤ᱾ ᱛᱚ ᱚᱱᱠᱟ ᱠᱟᱛᱮᱜ ᱞᱮ ᱵᱮᱱᱟᱣ ᱠᱚᱣᱟ ᱵᱮᱱᱟᱣ ᱠᱟᱛᱮᱫ ᱡᱚᱢ ᱵᱟᱲᱟ ᱠᱚ ᱦᱳᱭᱳᱜ ᱜᱮᱭᱟ᱾ ᱟᱫᱚ ᱤᱭᱟᱹ ᱡᱟᱸᱢᱵᱽᱲᱳ ᱡᱤᱞ ᱡᱚᱢ ᱠᱷᱟᱱ ᱞᱟᱹᱭ ᱜᱮᱭᱟ ᱠᱚ ᱥᱮ ᱡᱟᱝ ᱦᱟᱹᱥᱩ ᱠᱚ ᱰᱟᱸᱰᱟ ᱦᱟᱹᱥᱩ ᱠᱚ ᱡᱩᱫᱤ ᱛᱟᱦᱮᱱᱟ᱾ ᱛᱚ ᱪᱟᱵᱟᱜᱼᱟ᱾ ᱟᱫᱚ ᱚᱱᱟᱛᱮ ᱟᱞᱮ ᱫᱚ ᱡᱟᱸᱢᱵᱽᱲᱳ ᱠᱚ ᱡᱩᱫᱤ ᱞᱮ ᱧᱟᱢ ᱠᱚᱣᱟ ᱛᱚ ᱟᱞᱮ ᱫᱚ ᱟᱨ ᱢᱟᱱᱮ ᱵᱟᱞᱮ ᱵᱟᱹᱜᱤ ᱟᱠᱚᱣᱟ ᱟᱨᱠᱤ ᱩᱱᱠᱩ ᱫᱚᱞᱮ ᱜᱚᱡ ᱠᱟᱛᱮ ᱞᱮ ᱟᱹᱜᱩ ᱠᱚᱜᱮᱭᱟ᱾ ᱟᱨ ᱠᱚ ᱞᱟᱹᱭ ᱜᱮᱭᱟ ᱡᱮ ᱡᱟᱸᱢᱵᱽᱲᱳ ᱡᱤᱞ ᱡᱚᱫᱤ ᱢᱟᱱᱮ ᱡᱚᱢ ᱞᱮᱠᱷᱟᱱ ᱫᱚ ᱢᱟᱱᱮ ᱯᱟᱹᱴᱭᱟᱹ ᱠᱚᱨᱮᱫ ᱠᱤᱱᱵᱟ ᱚᱛ ᱠᱚᱨᱮᱫ ᱫᱚ ᱜᱤᱛᱤᱡ ᱵᱟᱝ ᱜᱟᱱᱚᱜᱼᱟ᱾ ᱛᱚ ᱚᱱᱟ ᱠᱚ ᱫᱷᱮᱭᱟᱱ ᱨᱮ ᱫᱚᱦᱚ ᱠᱟᱛᱮᱜ ᱟᱨᱠᱤ ᱡᱚᱢ ᱵᱟᱲᱟ ᱦᱳᱭᱳᱜ ᱜᱮᱭᱟ ᱟᱨᱠᱤ ᱚᱱᱠᱟ
ᱟᱪᱪᱷᱟ ᱟᱪᱪᱷᱟ ᱦᱳᱭ ᱦᱳᱭ ᱱᱚᱜᱚ ᱱᱚᱣᱟ ᱠᱟᱛᱷᱟ ᱦᱚᱞᱤᱧ ᱟᱡᱚᱢ ᱟᱠᱟᱫᱟ ᱡᱮ ᱡᱟᱸᱢᱵᱽᱲᱳ ᱡᱟᱸᱢᱵᱽᱲᱳ ᱡᱤᱞ ᱡᱚᱢ ᱠᱟᱛᱮᱫ ᱦᱳᱭ ᱥᱮ ᱛᱚ ᱱᱚᱭᱼᱱᱚᱜ ᱵᱟᱝ ᱢᱟᱱᱮ ᱯᱤᱴᱭᱳ ᱠᱚᱨᱮ ᱜᱤᱛᱤᱡ ᱵᱟᱝ ᱜᱟᱱᱚᱜ-ᱟ ᱚᱛ ᱠᱚᱨᱮ ᱜᱤᱛᱤᱡ ᱵᱟᱝ ᱜᱟᱱᱚᱜ-ᱟ ᱟᱫᱚ ᱱᱚᱣᱟ ᱠᱚᱫᱚ ᱦᱚᱭ ᱛᱚ ᱞᱟᱦᱟ ᱛᱮᱱᱟᱜ ᱠᱟᱛᱷᱟ ᱦᱚᱭᱛᱚ ᱡᱟᱦᱟᱸ ᱜᱮᱦ-ᱟᱜ ᱠᱟᱨᱚᱱ ᱢᱮᱱᱟᱜ-ᱟ ᱦᱟᱸᱜ ᱠᱟᱨᱚᱱ ᱵᱚᱥᱚ ᱛᱚ ᱜᱮ ᱵᱟᱠᱷᱟᱱ ᱫᱚ ᱮᱢᱱᱤ ᱮᱢᱱᱤ ᱫᱚ ᱵᱟᱠᱚ ᱞᱟᱹᱭ ᱠᱮᱭᱟ ᱟᱵᱚᱨᱮᱱ ᱦᱟᱯᱲᱟᱢ ᱠᱚᱦᱚᱸ ᱦᱳᱭᱥᱮ᱾ ᱡᱟᱦᱟᱱᱟᱜ ᱵᱮᱯᱟᱨ ᱫᱚ ᱦᱚᱭᱛᱚ ᱚᱱᱟ ᱫᱚ ᱟᱵᱚ ᱦᱚᱭᱛᱳ ᱵᱟᱵᱚᱱ ᱵᱟᱲᱟᱭᱟ ᱥᱮ
ᱦᱮᱸ ᱦᱮᱸ ᱦᱮᱸ
ᱦᱚᱭ ᱛᱚ ᱦᱮᱸᱥᱮ ᱛᱟᱦᱚᱞᱮ ᱟᱫᱚ ᱠᱟᱨᱚᱱ ᱦᱚᱭ ᱛᱚ ᱵᱟᱝ ᱛᱟᱦᱮᱸ ᱠᱟᱱᱟ ᱚᱱᱟ ᱛᱮᱠᱚ ᱵᱟᱨᱚᱱ ᱟᱠᱟᱫᱟ᱾ ᱟᱪᱪᱷᱟ ᱟᱪᱪᱷᱟ ᱟᱨ ᱛᱟᱦᱚᱞᱮ ᱟᱨ
ᱦᱮᱸ
ᱥᱟᱶᱛᱮ ᱡᱟᱦᱟᱸ ᱮᱸ ᱵᱤᱧ ᱞᱮᱠᱟ ᱠᱚ ᱧᱮᱞᱚᱜ ᱫᱚ ᱡᱟᱦᱟᱸᱭ ᱩᱱᱠᱩ ᱠᱩᱪᱞᱟᱹ ᱠᱚ ᱢᱮᱛᱟ
ᱦᱮᱸ ᱦᱮᱸ ᱟᱫᱚ ᱠᱩᱪᱞᱟᱹ ᱠᱚᱦᱚᱸ ᱟᱞᱮ ᱫᱚᱞᱮ ᱥᱟᱵ ᱵᱟᱲᱟ ᱠᱚᱣᱟ ᱟᱨᱠᱤ᱾ ᱠᱩᱪᱞᱟᱹ ᱠᱚᱦᱚᱸ ᱦᱮᱸ ᱱᱤᱛ ᱱᱤᱭᱟᱹ ᱥᱤᱡᱟᱹᱱ ᱫᱚ ᱫᱚᱢᱮ ᱠᱚ ᱧᱟᱢᱚᱜ ᱠᱟᱱᱟ ᱠᱤᱝᱵᱟᱚ ᱚᱱᱟ ᱜᱷᱩᱜᱤ ᱠᱚ ᱡᱟᱦᱟᱸ ᱚᱰᱟᱣ ᱵᱟᱲᱟᱭ ᱦᱩᱭᱩᱜ ᱠᱟᱱᱟ ᱛᱚ ᱚᱱᱟ ᱠᱚᱨᱮ ᱦᱚᱸ ᱫᱚᱢᱮ ᱠᱚ ᱡᱷᱟᱹᱞᱤ ᱵᱟᱲᱟᱜ ᱠᱟᱱᱟ᱾ ᱛᱚ ᱩᱱᱠᱩ ᱟᱨ ᱦᱮᱸ ᱟᱨ ᱵᱟᱠᱷᱟᱱ ᱮᱢᱱᱤ ᱫᱤᱱ ᱠᱚᱦᱚᱸ ᱢᱟᱱᱮ ᱟᱲᱮ ᱠᱚᱨᱮ ᱠᱚ ᱵᱷᱩᱜᱟᱹᱜ ᱠᱟᱜ ᱜᱮᱭᱟ ᱟᱞᱮ ᱵᱟᱹᱲᱥᱤ ᱞᱮᱠᱟ ᱵᱮᱱᱟᱣ ᱠᱟᱛᱮ ᱩᱱᱠᱩ ᱠᱚᱞᱮ ᱩᱱ ᱥᱩᱢᱟᱹᱭ ᱜᱮᱞᱮ ᱥᱟᱵ ᱵᱟᱲᱟ ᱠᱚᱣᱟ ᱛᱚ ᱩᱱᱠᱩ ᱫᱚ ᱠᱟᱹᱴᱤᱡ ᱠᱟᱹᱴᱤᱡ ᱰᱟᱠᱛᱟᱨ ᱠᱚᱠᱚ ᱞᱟᱹᱭ ᱵᱟᱲᱟᱭ ᱜᱮᱭᱟ ᱡᱮ ᱢᱟᱭᱟᱝ ᱠᱚ ᱠᱚᱢ ᱞᱮᱱᱠᱷᱟᱱ ᱦᱚᱲᱢᱚ ᱨᱮ ᱡᱮ ᱠᱩᱪᱞᱟᱹ ᱡᱤᱞ ᱠᱚ ᱡᱚᱢ ᱞᱮᱠᱷᱟᱱ ᱠᱟᱹᱴᱤᱡ ᱢᱟᱭᱟᱝ ᱥᱟᱨᱥᱟᱜ-ᱟ᱾ ᱛᱚ ᱚᱱᱟ ᱦᱤᱥᱟᱹᱵ ᱛᱮ ᱡᱚᱢ ᱵᱟᱲᱟ ᱠᱚᱜᱮᱭᱟᱞᱮ ᱟᱨᱠᱤ ᱠᱩᱪᱞᱟᱹ ᱠᱚᱫᱚ ᱟᱨ ᱡᱟᱦᱟᱸᱭ ᱦᱚᱲ ᱠᱟᱹᱴᱤᱡ ᱠᱷᱚ ᱫᱩᱨᱵᱚᱞ ᱧᱚᱜ ᱠᱟᱱᱟ ᱵᱚᱭᱮᱥ ᱧᱚᱜ ᱠᱟᱱᱟ ᱚᱱᱠᱟᱱ ᱦᱚᱲ ᱠᱚᱦᱚᱸ ᱠᱟᱹᱴᱤᱡ ᱡᱚᱢ ᱡᱚᱢ ᱵᱟᱲᱟ ᱦᱚᱪᱚ ᱠᱚᱣᱟᱞᱮ, ᱡᱟᱛᱮ ᱫᱟᱲᱮ ᱧᱚᱜ ᱠᱚ ᱵᱩᱡ ᱢᱟ ᱟᱨ ᱦᱚᱲᱢᱚ ᱨᱮ ᱢᱟᱭᱟᱝ ᱠᱚ ᱡᱩᱫᱤ ᱠᱚᱢ ᱞᱮᱱ ᱮᱠᱷᱟᱱ ᱛᱚ ᱮᱸ ᱫᱟᱲᱮ ᱧᱚᱜ ᱠᱚᱫᱚ ᱵᱟᱝ ᱵᱩᱡᱷᱟᱹᱜ ᱟᱥᱮ ᱛᱚ ᱚᱱᱟᱛᱮ ᱠᱩᱩᱪᱞᱟᱹ ᱠᱚᱫᱚ ᱥᱟᱵ ᱵᱟᱲᱟ ᱠᱚᱜᱮ ᱭᱟᱞᱮ ᱡᱚᱢ ᱵᱟᱲᱟ ᱠᱚᱜᱮ ᱭᱟᱞᱮ ᱚᱱᱠᱟ ᱦᱩᱸ᱾
ᱦᱮᱸ ᱟᱫᱚ ᱠᱩᱪᱞᱟᱹ ᱡᱤᱞ ᱠᱩᱪᱞᱟᱹ ᱡᱤᱞ ᱫᱚ ᱡᱮᱢᱚᱱ ᱟᱵᱚᱣᱟᱜ ᱦᱚᱲᱢᱚ ᱨᱮ ᱪᱮᱫ ᱞᱮᱠᱟ ᱠᱟᱹᱢᱤ ᱟᱭ ᱟᱨ ᱚᱱᱠᱚ ᱜᱮ ᱠᱤᱱᱛᱩ ᱠᱩᱪᱞᱟᱹ ᱡᱤᱞ ᱫᱚ ᱥᱤᱵᱮᱞ ᱦᱚᱸ ᱥᱤᱵᱤᱞ-ᱟ ᱦᱚᱭ ᱥᱮ᱾
ᱦᱮᱸ ᱦᱮᱸ
ᱟᱫᱚ ᱢᱟᱱᱮ ᱠᱩᱪᱞᱟᱹ ᱫᱚ ᱟᱯᱮ ᱡᱮᱢᱚᱱ ᱯᱮ ᱞᱟᱹᱭ ᱠᱮᱫᱟ ᱡᱮ ᱚᱱᱠᱟ ᱵᱟᱲᱥᱤ ᱠᱟ ᱯᱮ ᱥᱟᱵ ᱠᱚᱜᱮᱭᱟ ᱡᱟᱦᱟᱸ ᱵᱷᱩᱜᱟᱹᱜ ᱠᱚᱨᱮ ᱡᱚᱠᱷᱚᱱ ᱠᱚ ᱛᱟᱦᱮᱱᱟ ᱦᱳᱭᱥᱮ ᱟᱨ ᱜᱩᱱᱤ ᱠᱚᱨᱮ ᱦᱚᱸᱯᱮ ᱥᱟᱵ ᱠᱚᱜᱮ ᱜᱮᱭᱟ᱾
ᱦᱮᱸ ᱜᱷᱩᱲᱤ ᱠᱚᱨᱮ ᱫᱚ ᱢᱟᱱᱮ ᱟᱠᱚ ᱛᱮᱜᱮ ᱠᱚ ᱵᱚᱞᱚᱱ ᱜᱮᱭᱟ ᱟᱨᱠᱤ ᱜᱷᱚᱱᱤ ᱠᱚᱨᱮ ᱫᱚ ᱫᱟᱜ ᱫᱟᱜ ᱛᱮ ᱟᱹᱛᱩ ᱦᱮᱡ ᱦᱮᱡ ᱛᱮ ᱟᱨᱠᱤ ᱦᱩᱸ᱾
ᱦᱮᱸ ᱟᱫᱚ ᱟᱞᱮ ᱫᱚ ᱚᱱᱮ ᱡᱚᱠᱷᱚᱱ ᱥᱤ ᱥᱚᱢᱚᱭ ᱥᱮ ᱟᱬᱜᱚᱢ ᱥᱚᱢᱚᱭ ᱚᱱᱟ ᱥᱚᱢᱚᱭ ᱜᱮ ᱡᱟᱦᱟᱸ ᱮᱸ ᱤᱭᱟᱹ ᱠᱚᱨᱮ ᱢᱟᱱᱮ ᱵᱟᱹᱭᱦᱟᱹᱲ ᱠᱚᱨᱮ ᱚᱱᱛᱮ ᱫᱚ ᱢᱟᱱᱮ ᱫᱟᱜ ᱛᱚᱸᱵᱟ ᱜᱮ ᱛᱟᱦᱮᱸᱱ ᱜᱮᱭᱟ ᱛᱚ ᱱᱚᱜ ᱱᱚᱣᱟ ᱠᱚᱨᱮ ᱜᱮ ᱵᱤᱥᱤ ᱠᱚ ᱧᱟᱢᱚᱜ ᱜᱮᱭᱟ ᱟᱫᱚ ᱡᱚᱠᱷᱚᱱ ᱥᱤᱭᱟᱠᱚ ᱥᱮᱠᱚ ᱟᱬᱜᱚᱢᱟ ᱚᱱᱟ ᱥᱚᱢᱚᱭ ᱛᱟᱭᱚᱢ ᱛᱟᱭᱚᱢ ᱛᱮ ᱫᱚᱢᱮ ᱟᱫᱚ- ᱰᱚᱞᱚᱝ ᱵᱟᱲᱟᱜ ᱟᱵᱚ ᱦᱚᱭᱥᱮ ᱛᱚ ᱚᱱᱟ ᱟᱞᱮ ᱫᱚ ᱚᱱᱮ ᱪᱷᱟᱹᱠᱤ ᱡᱟᱹᱞᱛᱮ ᱵᱮᱥᱤ ᱞᱮ ᱜᱷᱟᱵᱳᱩᱭ ᱠᱚᱜᱮ ᱜᱮᱭᱟ᱾
ᱟᱫᱚ ᱱᱤᱛᱳᱜ ᱫᱚ ᱟᱞᱮ ᱥᱮᱫ ᱫᱚ ᱢᱟᱱᱮ ᱯᱟᱹᱦᱤᱞ ᱢᱟᱱᱮ ᱟᱞᱮ ᱡᱚᱠᱷᱚᱱ ᱠᱟᱹᱴᱤᱡ ᱧᱚᱜ ᱞᱮ ᱛᱟᱦᱮᱸ ᱠᱟᱱᱟ ᱜᱤᱫᱽᱨᱟᱹ ᱧᱚᱜ ᱵᱚᱭᱮᱥ ᱨᱮ ᱛᱚᱠᱷᱚᱱ ᱫᱚ ᱟᱞᱮ ᱥᱮᱫ ᱦᱚᱸ ᱢᱟᱱᱮ ᱠᱩᱪᱞᱟᱹ ᱠᱚᱫᱚ ᱟᱹᱰᱤ ᱡᱟᱹᱥᱛᱤ ᱠᱚ ᱧᱟᱢ ᱵᱟᱲᱟᱜ ᱠᱟᱱ ᱛᱟᱦᱮᱸᱫ ᱠᱤᱱᱛᱩ ᱱᱤᱛᱚᱜ ᱫᱚ ᱦᱩᱲᱩ ᱪᱟᱥ ᱠᱚ ᱟᱹᱰᱤ ᱵᱟᱹᱲᱛᱤ ᱦᱩᱭᱩᱜ ᱠᱟᱱᱟ ᱟᱨ ᱚᱱᱠᱟᱜ ᱜᱮ ᱟᱵᱚ ᱵᱟᱡᱟᱨ ᱨᱮᱱᱟᱜ ᱥᱟᱨ ᱠᱚᱵᱚᱱ ᱵᱮᱵᱚᱦᱟᱨ ᱵᱮᱵᱚᱦᱟᱨ ᱮᱫᱟ ᱚᱱᱟᱛᱮ ᱠᱩᱪᱞᱟᱹ ᱠᱚᱫᱚ ᱱᱤᱛᱚᱜ ᱫᱚ ᱟᱞᱮ ᱥᱮᱫ ᱫᱚ ᱢᱟᱱᱮ ᱠᱷᱩᱵ ᱠᱚᱢ ᱧᱚᱜ ᱜᱮ ᱠᱚ ᱧᱟᱢ ᱵᱟᱲᱟᱜ ᱠᱟᱱᱟ ᱚᱱᱟ ᱥᱟᱶᱛᱮ ᱩᱱᱠᱩ ᱨᱚᱠᱚᱡ ᱜᱚᱸᱜᱦᱟ ᱠᱚ ᱡᱟᱦᱟᱸ ᱠᱚ ᱢᱮᱛᱟ ᱠᱚ ᱠᱟᱱᱟ ᱛᱚ ᱩᱱᱠᱩ ᱠᱚᱦᱚᱸ ᱟᱞᱮ ᱥᱮᱫ ᱫᱚ ᱱᱮᱛᱟᱨ ᱫᱚ ᱯᱨᱟᱭ ᱟᱹᱰᱤ ᱠᱚᱢ ᱜᱟᱱ ᱠᱚᱢ ᱜᱚᱫ ᱠᱟᱱᱟ ᱠᱚ ᱟᱨ ᱢᱟᱱᱮ ᱯᱟᱨᱟᱭ ᱵᱟᱝ ᱧᱟᱢ ᱞᱮᱠᱟᱜᱮ ᱦᱳᱭᱛᱚ ᱠᱷᱩᱵ ᱠᱚᱢ ᱠᱚ ᱧᱟᱢᱚᱜ ᱠᱟᱱᱟ ᱯᱟᱹᱦᱤᱞ ᱡᱟᱦᱟᱸ ᱞᱮᱠᱟ ᱠᱟᱛᱮᱜ ᱠᱚ ᱧᱟᱢᱚᱜ ᱠᱟᱱ ᱛᱟᱦᱮᱸᱫ ᱡᱟᱦᱟᱸ ᱛᱤᱱᱟᱹᱜ ᱜᱟᱱ ᱠᱟᱛᱮ ᱛᱚ ᱩᱱᱟᱹᱜ ᱜᱟᱱ ᱠᱟᱛᱮ ᱫᱚ ᱱᱤᱛᱚᱜ ᱫᱚ ᱟᱨᱠᱤ ᱵᱟᱠᱚ ᱧᱮᱞ ᱧᱟᱢᱚᱜ ᱠᱟᱱᱟ ᱚᱱᱟ ᱟᱨᱠᱤ ᱠᱷᱮᱛ ᱵᱟᱹᱫᱽ ᱨᱮᱦᱚᱸ ᱟᱨ ᱠᱤᱱᱵᱟ ᱵᱟᱸᱫ ᱯᱩᱠᱷᱨᱤ ᱠᱚᱨᱮ ᱦᱚᱸ ᱡᱟᱦᱟᱸ ᱠᱚᱨᱮ ᱵᱷᱩᱜᱟ. ᱟᱛᱮᱫ ᱠᱚ ᱛᱟᱦᱮᱸᱱ ᱛᱟᱦᱮᱸᱫ ᱱᱤᱛᱚᱜ ᱟᱫᱚ ᱵᱟᱠᱚ ᱧᱮᱞ ᱧᱟᱢᱚᱜ ᱠᱟᱱᱟ ᱟᱨᱠᱤ ᱾
ᱟᱫᱚ ᱟᱫᱚ ᱠᱷᱮᱛ ᱵᱟᱹᱫᱽ ᱠᱚᱨᱮ ᱫᱚ ᱱᱩᱝᱠᱩ ᱨᱚᱠᱚᱡ ᱫᱚ ᱮᱠᱟᱞ ᱜᱮ ᱵᱟᱠᱚ ᱧᱟᱢᱚᱜ- ᱜᱮᱭᱟ ᱾ ᱦᱳᱭ ᱥᱮ ᱟᱨ ᱵᱟᱠᱷᱟᱱ ᱫᱚ ᱡᱚᱠᱷᱚᱱ ᱟᱵᱚ ᱡᱚᱠᱷᱚᱱ ᱟᱵᱳ ᱠᱚ ᱡᱚᱠᱷᱚᱱ ᱵᱚᱱ ᱦᱮᱲᱦᱮᱫ ᱜᱮᱭᱟ ᱥᱮ ᱦᱮᱲᱮᱫ ᱥᱚᱢᱚᱭ ᱫᱚ ᱨᱚᱠᱚᱡ ᱠᱚᱫᱚ ᱠᱚ ᱧᱟᱢᱚᱜ ᱜᱮ ᱛᱟᱦᱮᱸᱫ ᱞᱟᱦᱟ ᱛᱮᱫᱚ ᱾ ᱱᱮᱛᱟᱨ ᱫᱚ ᱩᱱᱠᱩ ᱨᱚᱠᱚᱡ ᱫᱚ ᱮᱠᱟᱞ ᱜᱮ ᱵᱟᱠᱚ ᱧᱟᱢᱚᱜ ᱠᱟᱱᱟ ᱡᱟᱦᱟᱸ ᱟᱵᱚ ᱥᱟᱨ ᱠᱤᱴᱱᱟᱥᱚᱠ ᱡᱟᱦᱟᱸ ᱵᱤᱥ ᱠᱚᱵᱚᱱ ᱮᱢᱟᱜ ᱠᱟᱱ ᱠᱚᱨᱮ ᱚᱱᱟ ᱠᱚ ᱠᱷᱟᱹᱛᱤᱨ ᱜᱮ ᱦᱳᱭ ᱟᱫᱚ ᱢᱟᱱᱮ ᱮᱠᱫᱚᱢ ᱠᱚ ᱜᱚᱡ ᱪᱟᱵᱟᱜ ᱠᱟᱱᱟ ᱦᱳᱭᱥᱮ ᱟᱫᱚ ᱢᱟᱱᱮ ᱢᱟᱱᱮ ᱨᱠᱚᱡ ᱠᱚᱫᱚ ᱵᱟᱠᱚ ᱧᱟᱢᱚᱜ ᱠᱟᱱ ᱨᱮᱦᱚᱸ ᱢᱟᱱᱮ ᱜᱚᱸᱜᱷᱟ ᱠᱚᱫᱚ ᱢᱟᱱᱮ ᱠᱤᱪᱷᱩ ᱠᱤᱪᱷᱩ ᱫᱚᱠᱚ ᱧᱟᱢᱚᱜ ᱠᱟᱱᱟ ᱪᱮᱫᱟᱜ ᱥᱮ ᱩᱱᱠᱩ ᱫᱚ ᱢᱟᱱᱮ